ᱦᱮᱸ ᱡᱚᱦᱟᱨ ᱜᱮ ᱟᱨ ᱨᱚᱲ ᱠᱚ ᱯᱩᱥᱴᱟᱹᱣ ᱟᱸᱡᱚᱢᱚᱜ ᱠᱟᱱᱟ ᱥᱮ ᱵᱟᱝ
ᱦᱳᱭ ᱟᱸᱡᱚᱢᱚᱜ ᱠᱟᱱᱟ ᱜᱚᱝᱠᱮ ᱛᱟᱦᱚᱞᱮ ᱤᱧᱟᱹᱜ ᱨᱚᱲ ᱫᱚ ᱟᱸᱡᱚᱢᱚᱜ ᱠᱟᱱᱟ ᱥᱮ ᱵᱟᱝ
ᱚ ᱟᱪᱪᱷᱟ ᱟᱢᱜ ᱨᱮ ᱫᱚ ᱠᱟᱹᱴᱤᱡ ᱵᱟᱹᱭ ᱵᱟᱹᱭ ᱫᱷᱟᱨᱟ ᱦᱤᱡᱩᱜ ᱠᱟᱱᱟ ᱛᱚ ᱩᱱᱟᱹᱜ ᱯᱚᱥᱴᱚ ᱵᱟᱝ ᱟᱸᱡᱚᱢᱚᱜ ᱠᱟᱱᱟ ᱛᱚ ᱠᱟᱹᱴᱤᱡ ᱢᱚᱴᱟ ᱥᱟᱦᱤᱡ ᱨᱚᱲ ᱨᱚᱲ ᱞᱮᱠᱷᱟᱱ ᱫᱚ ᱠᱟᱹᱴᱤᱡ ᱱᱟᱯᱟᱭ ᱠᱚᱜᱼᱟ
ᱟᱪᱪᱷᱟ ᱛᱟᱦᱚᱞᱮ ᱱᱤᱛᱚᱜ ᱟᱡᱚᱢ ᱠᱟᱱᱟ
ᱦᱮᱸ ᱱᱤᱛᱚᱜ ᱟᱸᱡᱚᱢᱚᱜ ᱠᱟᱱᱟ
ᱠᱚ ᱛᱟᱦᱞᱮ ᱡᱚᱢ ᱵᱟᱲᱟ ᱠᱚ ᱫᱚᱼᱼ
ᱦᱩᱭᱩᱠ ᱡᱚᱢ ᱵᱟᱲᱟ ᱫᱚ ᱮᱱᱟᱝ ᱨᱮᱜᱮ ᱦᱩᱭᱱᱟ ᱮᱠ ᱰᱮᱲ ᱜᱷᱴᱟᱟᱱ ᱡᱚᱢᱵᱟᱲᱟ ᱠᱟᱛᱮ ᱜᱤᱛᱤᱡ ᱵᱟᱲᱟ ᱦᱩᱭ ᱜᱮᱭᱟ ᱛ ᱫᱚ
ᱚ
ᱟᱨ ᱟᱵᱮᱱᱟᱜ ᱫᱚ ᱡᱚᱢ ᱵᱟᱲᱟ ᱠᱚ ᱦᱮᱸ
ᱪᱮᱫ ᱩᱛᱩ ᱦᱩᱭᱞᱤᱱᱟ
ᱩᱛᱩᱱᱫᱚ ᱟᱞᱩ ᱨᱟᱯᱟᱜ ᱱᱤᱛᱚᱜ ᱢᱟ ᱩᱫᱽᱜᱟᱹᱨᱫᱤᱧ ᱠᱟᱱᱟ ᱥᱮ ᱱᱤᱛᱚᱜ ᱫᱚ ᱫᱟᱜ ᱢᱟᱹᱰᱤ ᱟᱨ ᱨᱚᱦᱚᱲ ᱩᱛᱩ ᱜᱮ ᱡᱟᱦᱟᱱᱟᱜ ᱛᱚ ᱩᱛᱩ ᱫᱚ ᱟᱹᱞᱩ ᱨᱟᱯᱟᱜ ᱥᱟᱞᱟᱜ ᱡᱚᱢᱠᱟᱤᱧ ᱚ ᱟᱵᱮᱱ ᱫᱚᱵᱤᱱ ᱡᱚᱢ ᱵᱟᱲᱟ ᱠᱮᱜᱼᱟ
ᱦᱚᱸ ᱦᱚᱸᱜᱼᱚᱭ ᱡᱚᱢ ᱵᱟᱲᱟ ᱦᱩᱭᱱᱟ ᱡᱚᱢ ᱵᱟᱲᱟ ᱠᱟᱛᱮ ᱜᱮ ᱱᱚᱜᱼᱚᱭ ᱫᱩᱲᱩᱵ ᱵᱟᱲᱟ ᱦᱩᱭᱩᱜ ᱠᱟᱱᱟ
ᱟᱪᱪᱷᱟ
ᱜᱚᱝᱠᱮ ᱛᱟᱦᱚᱞᱮ ᱚᱱᱛᱮ ᱫᱟᱜ ᱞᱮᱫᱟᱭ ᱥᱮ ᱵᱟᱝ ᱛᱤᱦᱤᱧ
ᱦᱮᱸ ᱫᱟᱜ ᱠᱮᱫᱟᱭ ᱞᱟᱭᱤᱱ ᱠᱚ ᱠᱟᱴ ᱟᱠᱟᱫ ᱛᱟᱦᱮᱸᱜ ᱟᱠᱚ ᱚᱱᱟ ᱠᱷᱟᱹᱛᱤᱨ ᱛᱮᱜᱮ ᱡᱟᱹᱯᱤᱫ ᱠᱚ ᱵᱟᱝ ᱚᱰᱩᱠᱚᱜ ᱠᱟᱱᱟ ᱛᱟᱦᱮᱸᱱᱟ ᱥᱮᱛᱚ ᱤᱱᱠᱟᱹ ᱡᱳᱨ ᱜᱮ ᱫᱟᱜ ᱠᱮᱫᱟᱭ ᱦᱩᱰᱩᱨ ᱵᱤᱡᱽᱞᱤ ᱠᱮᱫᱟᱭ ᱛᱟᱦᱮᱸᱜ ᱥᱮ ᱚᱱᱟ ᱠᱷᱟᱹᱛᱤᱨ ᱞᱟᱭᱤᱴ ᱠᱚ ᱵᱟᱠᱚ ᱚᱰᱟᱣ ᱮᱮᱫ ᱛᱟᱦᱮᱸ ᱱᱤᱛᱚᱜ ᱟᱲᱟᱜ ᱠᱟᱜᱼᱟ ᱠᱚ
ᱦᱮᱸ
ᱚᱱᱛᱮ ᱪᱮᱫ ᱞᱮᱠᱟ ᱚᱱᱛᱮ ᱫᱟᱜ ᱠᱟᱫᱟᱭ ᱥᱮ
ᱱᱚᱛᱮ ᱫᱟᱜ ᱫᱚᱭ ᱫᱟᱜ ᱠᱮᱫᱟᱠᱟ ᱦᱟᱞᱠᱟ ᱠᱟᱛᱮ ᱟᱫᱚ ᱛᱷᱤᱨ ᱟᱠᱟᱫᱟᱭ ᱦᱚᱞᱟ ᱵᱚᱨᱚᱱ ᱠᱟᱹᱴᱤᱡ ᱵᱷᱟᱜᱮ ᱧᱚᱜ ᱜᱮ ᱫᱟᱜ ᱞᱮᱫᱟᱭ ᱵᱷᱟᱜᱮ ᱧᱚᱜ ᱜᱮ ᱫᱟᱜ ᱞᱮᱫᱟᱭ ᱛᱮᱦᱤᱧ ᱫᱚ ᱦᱟᱞᱠᱟ ᱦᱟᱞᱠᱟ ᱫᱟᱜ ᱠᱮᱫᱟ
ᱟᱪᱪᱷᱟ ᱟᱨ ᱱᱚᱛᱮ ᱫᱚ ᱦᱚ ᱫᱚ ᱵᱟᱝ ᱫᱟᱜ ᱞᱮᱜᱼᱟᱭ ᱛᱟᱦᱮᱸᱫ ᱛᱚ ᱛᱮᱦᱤᱧ ᱫᱟᱜᱞᱮᱜᱼᱚᱭ ᱱᱤᱝᱠᱟᱹ ᱡᱳᱨ ᱧᱚᱜ ᱜᱮ ᱵᱷᱟᱜᱮ ᱴᱷᱤᱠ ᱚᱛ ᱠᱚᱨᱮ ᱦᱮᱸ ᱢᱟᱱᱮ ᱫᱟᱜ ᱞᱤᱜᱤᱱ ᱞᱮᱠᱟ ᱡᱳᱨ ᱧᱚᱜ ᱞᱟᱜ ᱛᱟᱦᱮᱸᱱᱟ ᱟᱨ ᱦᱩᱰᱩᱨ ᱵᱤᱡᱽᱞᱤ ᱞᱮᱠᱟ ᱠᱷᱟᱹᱛᱤᱨ ᱛᱮᱜᱮ ᱞᱟᱭᱤᱱ ᱠᱚ ᱵᱟᱝ ᱠᱚ ᱟᱲᱟᱜ ᱞᱮᱜ ᱛᱟᱦᱮᱼᱟ
ᱛᱟᱞᱦᱮ ᱜᱚᱝᱠᱮ ᱚᱱᱛᱮ ᱫᱚ ᱠᱟᱹᱢᱤ ᱠᱚ ᱦᱩᱭᱩᱜ ᱫᱚ
ᱠᱟᱹᱢᱤ ᱠᱚᱫᱚ ᱤᱱᱠᱟᱹᱢᱟ ᱟᱹᱣᱨᱤ ᱮᱛᱚᱦᱚᱵᱚᱜᱼᱟ ᱱᱚᱜᱼᱚᱭ ᱠᱟᱹᱴᱤᱡ ᱠᱟᱹᱴᱤᱡ ᱦᱟᱞᱠᱟ ᱯᱷᱟᱞᱠᱟ ᱮ ᱡᱟᱦᱟᱸ ᱪᱟᱥ ᱵᱟᱥ ᱛᱚᱞᱟ ᱠᱚᱠᱚ ᱜᱤᱰᱤ ᱵᱟᱲᱟ ᱞᱮᱫᱼᱟ ᱟᱨ ᱟ ᱚᱛ ᱠᱚ ᱥᱟᱜᱟᱲ ᱵᱟᱲᱟ ᱞᱮᱼᱟ ᱠᱚ ᱤᱱᱟᱹ ᱠᱚᱜᱮ
ᱚᱸ
ᱛᱚᱞᱟ ᱦᱚᱸ ᱡᱟᱦᱟᱸ ᱫᱚ ᱵᱟᱹᱭᱦᱟᱹᱲ ᱠᱚ ᱠᱚᱨᱮᱱ ᱠᱚ ᱛᱚᱞᱟ ᱠᱟᱜᱼᱟ ᱜᱷᱩᱴᱩ ᱠᱚ ᱵᱟᱠᱷᱨᱟ ᱫᱚ ᱵᱟᱝᱼᱟ ᱤᱱᱟᱹ ᱠᱚᱜᱮ ᱠᱟᱹᱢᱤ ᱵᱟᱲᱟ ᱠᱚᱫᱚ ᱤᱱᱟᱹ ᱠᱚᱜᱮ ᱦᱩᱭ ᱠᱟᱱᱟ ᱦᱮᱸ ᱟᱨ ᱟᱹᱵᱮᱱ ᱫᱚ ᱟᱹᱵᱮᱱ ᱥᱮᱫ ᱪᱮᱫ ᱞᱮᱠᱟ?
ᱛᱮ ᱦᱚᱸ ᱚᱱᱠᱟ ᱜᱮ ᱛᱚᱞᱟ ᱠᱚ ᱜᱤᱰᱤ ᱞᱟᱹᱜᱤᱫ ᱛᱮ ᱠᱷᱮᱛ ᱠᱚ ᱨᱮᱰᱤ ᱵᱟᱲᱟ ᱦᱩᱭᱩᱜ ᱠᱟᱱᱟ ᱠᱟᱭ ᱫᱟᱜ ᱫᱟ ᱫᱟᱜᱽ ᱫᱟᱭ ᱚᱱᱟ ᱠᱷᱚᱱᱟᱜ ᱵᱮᱥᱤ ᱨ ᱥᱟᱰᱤ ᱠᱟᱱᱟ ᱦᱚᱭ ᱠᱚᱜᱮ ᱡᱟᱹᱥᱛᱤ
ᱚᱸ ᱚ ᱛᱚ ᱚᱱᱛᱮ ᱫᱚ ᱪᱟᱥ ᱠᱚᱫᱚ ᱪᱮᱫ? ᱚᱸ
ᱜᱚᱝᱠᱮ ᱞᱟᱹᱭ ᱵᱮᱱ
ᱦᱮᱸ ᱞᱟᱹᱭ ᱵᱮᱱ ᱦᱮᱸ ᱞᱟᱹᱭ ᱵᱮᱱ ᱪᱮᱜ ᱵᱮᱱ ᱞᱟᱹᱭ ᱛᱟᱦᱮᱜᱼᱟ
ᱚᱲᱟᱜ ᱠᱚᱨᱮ ᱫᱚ ᱡᱷᱚᱛᱚ ᱜᱮ ᱱᱟᱯᱟᱭ ᱵᱟᱲᱟ ᱜᱤ ᱢᱮᱱᱟᱜ ᱠᱚᱣᱟ ᱥᱮ ᱚᱠᱟ ᱞᱮᱠᱟ?
ᱦᱮᱸ ᱱᱟᱯᱟᱭ ᱵᱟᱲᱟ ᱜᱮ ᱡᱚᱛᱚ ᱜᱮ
ᱚᱸ
ᱟᱨ ᱦᱟᱜ ᱱᱟᱯᱟᱭ ᱵᱟᱲᱟ ᱜᱮ ᱱᱟᱦᱟᱜ ᱥᱮ ᱛᱚ ᱟᱹᱞᱤᱧ ᱫᱚ ᱚᱲᱟᱜ ᱨᱮ ᱯᱟᱞᱮᱫ ᱛᱚ ᱠᱟᱹᱴ ᱵᱟᱦᱨᱮ ᱥᱮᱜ ᱨᱮ ᱵᱟᱦᱨᱮ ᱢᱟᱱᱮ ᱫᱚ ᱪᱮᱫ ᱤᱧ ᱞᱟᱹᱭᱟ ᱢᱟᱱᱮ ᱟᱛᱳ ᱤᱭᱟᱹ ᱟᱛᱳ ᱫᱤᱥᱚᱢ ᱥᱮᱜ ᱨᱮ ᱵᱟᱱᱩᱜ ᱞᱤᱧᱟ
ᱚᱸ
ᱛᱮ ᱵᱟᱦᱨ ᱨᱮ ᱢᱮᱱᱟᱜ ᱞᱤᱧᱟ ᱞᱮᱠᱷᱟᱱ ᱫᱚ ᱯᱟᱹᱴᱷᱩᱣᱟᱹ ᱠᱟᱱᱟᱞᱤᱧ ᱛᱚ ᱚᱱᱟ ᱠᱷᱟᱹᱛᱤᱨ ᱛᱮᱜᱮ ᱦᱮᱞᱳ
ᱟᱹᱞᱤᱧ ᱦᱚᱸ ᱦᱮᱸ ᱦᱮᱸ ᱦᱮᱸ ᱟᱸᱡᱚᱢ ᱠᱮᱫᱤᱹᱧ ᱫᱤᱧ ᱤᱧ ᱦᱚᱸ ᱯᱟᱹᱴᱷᱣᱟᱹ ᱜᱮ ᱱᱚᱝᱠᱟ ᱵᱟᱭᱨᱮ ᱨᱮᱜᱮ ᱢᱤᱱᱟᱹᱧ ᱜᱮᱭᱟ
ᱟᱪᱪᱷᱟ
ᱟᱻ
ᱟᱪᱪᱷᱟ ᱱᱮᱛᱟᱨ ᱢᱟ
ᱦᱚᱸ ᱦᱚᱸ ᱞᱟᱹᱭ ᱵᱮᱱ
ᱞᱟᱹᱭ ᱫᱟᱹᱧ ᱱᱮᱛᱟᱨ ᱢᱟ ᱚᱞᱪᱤᱠᱤ ᱨᱮᱱᱟᱜ ᱥᱟᱭ ᱥᱮᱨᱢᱟ ᱯᱟᱨᱚᱢᱮᱱᱟ ᱛᱟᱦᱚᱞᱮ ᱚᱱᱛᱮ ᱟᱯᱮ ᱚᱱᱛᱮ ᱚᱞ ᱪᱤᱠᱤ ᱤᱫᱤ ᱠᱟᱛᱮ ᱚᱠᱟ ᱞᱮᱠᱟ ᱪᱟᱨᱪᱟ ᱪᱟᱞᱟᱜ ᱠᱟᱱᱟ? ᱠᱟᱱᱟ ᱥᱮ ᱱᱤᱛ ᱫᱷᱟᱹᱵᱤᱡ ᱛᱮ ᱟᱹᱣᱨᱤ ᱦᱩᱭᱩᱜᱼᱟ
ᱦᱮᱞᱳ ᱠᱟᱹᱴᱤᱡ ᱨᱚᱲ ᱛᱟᱵᱤᱱ ᱵᱟᱹᱭ ᱵᱟᱹᱭ ᱫᱷᱟᱨᱟ ᱦᱤᱡᱩᱜ ᱠᱟᱱᱟ ᱵᱟᱭ ᱯᱩᱥᱴᱟᱹᱜ ᱠᱟᱱᱟ
ᱟᱪᱪᱷᱟ ᱱᱤᱛᱚᱜ ᱟᱡᱚᱢᱚᱜ ᱠᱟᱱᱟ?
ᱦᱮᱸ ᱱᱤᱝᱠᱟᱹ ᱟᱡᱚᱢᱚᱜ ᱠᱟᱱᱟ ᱱᱤᱛᱚᱜ ᱫᱚ ᱵᱷᱟᱜᱤ ᱴᱷᱤᱠ ᱟᱡᱚᱢᱚᱜ ᱠᱟᱱᱟ ᱛᱚ ᱱᱤᱝᱠᱟᱹ ᱜᱮ ᱵᱟ ᱥᱟᱨᱟ ᱜᱷᱟᱹᱲᱤᱡ ᱟᱡᱚᱢ ᱞᱮᱠᱷᱟᱱ ᱫᱚ ᱟᱹᱰᱤ ᱜᱮ ᱱᱟᱯᱟᱭᱚᱜ-ᱟ
ᱟᱪᱪᱷᱟ ᱜᱚᱝᱠᱮ ᱞᱟᱹᱭ ᱫᱟᱹᱧ ᱚᱞᱪᱤᱠᱤ ᱢᱟ ᱥᱟᱭ ᱥᱮᱨᱢᱟ ᱯᱟᱨᱚᱢᱮᱱᱟ ᱛᱟᱦᱞᱮ ᱚᱱᱛᱮᱨᱮ ᱚᱞ ᱪᱤᱠᱤ ᱤᱫᱤ ᱠᱟᱛᱮᱫ ᱚᱠᱟ ᱞᱮᱠᱟ ᱪᱟᱨᱪᱟ ᱦᱳᱭᱳᱜ ᱠᱟᱱᱟ ᱥᱮ ᱵᱟᱝ ᱦᱳᱭᱳᱜ ᱠᱟᱱᱟ ᱚᱱᱟᱱᱟᱜᱮ ᱞᱟᱹᱭ ᱞᱮᱠᱷᱟᱱ
ᱦᱮᱸ ᱛᱮ ᱪᱟᱨᱪᱟ ᱫᱚ ᱦᱳᱭ ᱵᱟᱲᱟ ᱟᱠᱟᱱ ᱜᱮᱭᱟ ᱟᱨ ᱱᱤᱛᱚᱜ ᱠᱤᱪᱷᱤᱠ ᱫᱤᱱ ᱠᱤᱪᱷᱩ ᱫᱤᱱ ᱦᱩᱭᱩᱜ ᱠᱟᱱᱟ ᱡᱚᱠᱷᱚᱱ ᱟᱞᱤᱧ ᱵᱤᱡᱚᱭᱟᱨᱮ ᱫᱤᱥᱚᱢ ᱥᱮᱫ ᱞᱤᱧ ᱪᱟᱞᱟᱣ ᱞᱮᱱᱟ ᱢᱟᱱᱮ ᱟᱛᱩ ᱱᱟᱦᱟᱜ ᱱᱤᱡᱮᱨ ᱚᱲᱟᱜ
ᱦᱮᱸ
ᱤᱥᱠᱩᱞ ᱠᱚᱨᱮᱫ ᱠᱚ ᱯᱟᱲᱦᱟᱣᱮᱫ ᱠᱚ ᱛᱟᱦᱮᱫ-ᱟ ᱮ
ᱦᱮᱸ
ᱞᱟᱦᱟ ᱛᱮᱢᱟ ᱵᱟᱝ-ᱟ ᱱᱮ ᱡᱮ ᱡᱟᱹᱥᱛᱤ ᱫᱤᱱ ᱫᱚ ᱵᱟᱝ ᱦᱩᱭᱩᱜ ᱠᱟᱱ ᱛᱟᱦᱮᱸᱫ ᱜᱤᱫᱽᱨᱟᱹ ᱠᱚ ᱪᱷᱩᱴᱤ ᱜᱚᱨᱚᱢ ᱪᱷᱩᱴᱤ ᱠᱚ ᱵᱟᱝᱠᱚ ᱧᱟᱢ ᱵᱟᱲᱟ ᱠᱟᱜ ᱛᱟᱦᱮᱸᱼᱟ, ᱩᱱ ᱛᱚᱠᱷᱚᱱ
ᱦᱮᱸ
ᱚᱱᱟ ᱤᱥᱠᱩᱞ ᱠᱚᱨᱮᱱ ᱜᱮᱠᱚ ᱯᱟᱲᱦᱟᱣᱮᱫ ᱠᱚ ᱛᱟᱦᱮᱸᱫ-ᱟ ᱟᱛᱩ ᱨᱮᱱ ᱤᱭᱟᱹ ᱜᱮ ᱱᱟᱜ ᱟᱜ ᱚᱞᱪᱤᱠᱤ ᱤᱭᱟᱹ ᱛᱮᱜᱮ ᱛᱚ ᱦᱳᱭ ᱤᱱᱟᱹ ᱠᱚᱜᱮ ᱟᱨ ᱟᱵᱮᱱ ᱟᱯᱮ ᱥᱮᱫ ᱫᱚ
ᱦᱮᱸ ᱱᱚᱛᱮ ᱦᱚᱸ ᱚᱞᱪᱤᱠᱤ ᱫᱚ ᱵᱷᱟᱜᱤ ᱜᱮ ᱚᱞᱚᱜ ᱯᱟᱲᱦᱟᱜ ᱪᱟᱨᱪᱟ ᱠᱚᱫᱚ ᱪᱟᱞᱟᱜ ᱠᱟᱱ ᱜᱮᱭᱟ᱾ ᱱᱤᱡᱮ ᱥᱟᱯᱟᱵ ᱚᱱᱠᱟᱜᱮ ᱚᱞ ᱪᱤᱠᱤ ᱠᱚ ᱛᱮᱜᱮ ᱯᱟᱲᱦᱟᱣ ᱵᱟᱲᱟ ᱦᱩᱭᱩᱜ ᱠᱟᱱ ᱜᱮᱭᱟ᱾
ᱦᱚᱸ
ᱟᱨ ᱱᱚᱛᱮ ᱨᱮᱦᱚ ᱡᱷᱚᱛᱚ ᱜᱮ ᱱᱤᱛᱚᱜ ᱫᱚ ᱵᱟᱹᱭ ᱵᱟᱹᱭ ᱛᱮ ᱚ ᱥᱮᱲᱟ ᱤᱫᱤᱭ ᱫᱟ᱾ ᱛᱟᱦᱚᱞᱮ ᱜᱚᱝᱠᱮ ᱟᱯᱮ ᱚᱱᱛᱮ ᱫᱚ ᱢᱟᱜᱽ ᱢᱚᱬᱮ ᱠᱚᱫᱚ ᱦᱩᱭᱩᱜ ᱜᱮᱭᱟ ᱥᱮ ᱵᱟᱝ ᱦᱩᱭᱩᱜ ᱜᱮᱭᱟ? ᱢᱟᱜᱽ ᱢᱚᱬᱮ ᱵᱟᱦᱟ ᱠᱚ
ᱦᱳᱭᱳᱜ ᱜᱮᱭᱟ ᱦᱳᱭᱳᱜ ᱜᱮᱭᱟ ᱮᱠᱫᱚᱢ ᱦᱳᱭᱳᱜ-ᱟ ᱪᱮᱫᱟᱜ ᱵᱟᱝ-ᱟ ᱢᱟᱜᱽ ᱢᱚᱬᱮ ᱨᱮᱱᱟᱜ ᱧᱩᱛᱩᱢ ᱵᱤᱱ ᱞᱟᱹᱭ ᱠᱮᱫᱟ ᱢᱟᱱᱮ ᱟᱹᱰᱤ ᱨᱟᱹᱥᱠᱟᱹ ᱜᱮ ᱦᱳᱭ ᱵᱟᱲᱟᱜ ᱜᱮᱭᱟ ᱟᱨ ᱟᱞᱮᱴᱷᱮᱱ ᱦᱚᱸᱠᱚ ᱢᱟᱜᱽ ᱢᱚᱬᱮ ᱜᱮᱭᱟ᱾ ᱯᱩᱱ ᱥᱮᱨᱢᱟ ᱥᱮ ᱢᱚ ᱢᱚᱬᱮ ᱥᱮᱨᱢᱟ ᱯᱚᱨ ᱯᱚᱨ ᱢᱚ ᱢᱚᱬᱮ ᱥᱮᱨᱢᱟ ᱯᱚᱨ ᱯᱚᱨ ᱦᱳᱭ᱾ ᱢᱟᱜᱽ ᱢᱚᱬᱮ ᱟᱨ ᱪᱮᱫ ᱠᱚ ᱞᱟᱹᱭᱟ ᱟᱨ ᱢᱤᱫᱴᱟᱝ ᱦᱟᱯᱮ ᱡᱟᱦᱮᱨ ᱰᱟᱝᱨᱤ ᱚᱱᱟ ᱠᱚᱠᱚ ᱤᱭᱟᱹ ᱵᱟᱲᱟᱜᱼᱟ᱾ ᱟᱨ ᱱᱮᱥ ᱱᱟᱦᱟᱜ ᱱᱮᱥ ᱠᱚ ᱡᱟᱦᱟᱸᱭ ᱰᱟᱝᱨᱤᱼᱟ ᱟᱞᱮ ᱱᱤᱡᱮ ᱟᱹᱛᱩ ᱨᱮᱢᱟ ᱵᱟᱝ-ᱟ ᱟᱞᱮ ᱥᱩᱨ ᱟᱹᱛᱩ ᱨᱮᱠᱚ ᱡᱟᱦᱮᱨ ᱰᱟᱝᱨᱤᱼᱟ ᱦᱟᱜ ᱛᱚ ᱚᱱᱟ ᱠᱚᱜᱮ ᱟᱨ ᱟᱯᱮ ᱥᱮᱫ ᱫᱚ
ᱟᱞᱮᱥᱮᱫ ᱫᱚ ᱜᱚᱝᱠᱮ ᱢᱟᱜᱽ ᱢᱚᱬᱮ ᱟᱨ ᱵᱟᱦᱟ ᱫᱚ ᱵᱟᱦᱟ ᱯᱮ ᱵᱚᱪᱷᱚᱨ ᱦᱩᱭᱩᱜᱼᱟ ᱟᱨ ᱢᱟᱜ ᱢᱚᱬᱮ ᱯᱮ ᱵᱚᱪᱷᱚᱨ ᱦᱩᱭᱩᱜᱼᱟ᱾
ᱧᱮᱞ ᱟᱹᱜᱩ ᱦᱩᱭ ᱟᱠᱟᱱᱟ ᱟᱨᱦᱚᱸ ᱱᱤᱛᱚᱜ ᱦᱚᱸ ᱱᱚᱝᱠᱟ ᱜᱮ ᱪᱟᱞᱟᱣ ᱤᱫᱤᱜ ᱠᱟᱱᱟ ᱟᱨᱠᱤ ᱟᱨ ᱟᱹᱰᱤ ᱡᱟᱭᱜᱟ ᱨᱮ ᱠᱚᱨᱮ ᱜᱮ ᱟᱡᱚᱢ ᱦᱩᱭ ᱠᱟᱱᱟ ᱡᱟᱦᱮᱨ ᱨᱮ ᱰᱟᱹᱝᱨᱤ ᱠᱚᱠᱚ ᱟᱫᱚ ᱚᱱᱟ ᱫᱚ ᱧᱮᱞ ᱵᱟᱝ ᱦᱩᱭᱩ ᱟᱠᱟᱱᱟ ᱟᱸᱡᱚᱢ ᱦᱩ ᱟᱠᱟᱱᱟ ᱟᱫᱚ ᱟᱯᱮ ᱚᱱᱛᱮ ᱛᱮ ᱚᱱᱠᱟ ᱦᱩᱭᱩᱜ ᱜᱮᱭᱟ᱾
ᱦᱮᱸ ᱦᱮᱸ ᱦᱩᱭᱩᱜᱼᱟ ᱡᱟᱦᱟᱸ ᱫᱚ ᱡᱟ ᱡᱟᱦᱮᱨ ᱰᱟᱝᱨᱤ ᱟᱨ ᱡᱟᱦᱮᱨ ᱨᱮᱜᱮ ᱚᱱᱟ ᱫᱚᱠᱚ ᱮ ᱡᱚᱢ ᱧᱩᱭᱟ ᱡᱷᱚᱛᱚᱜ ᱜᱮ ᱤᱱᱟᱹᱜ ᱵᱷᱟᱜᱮ ᱴᱷᱤᱠ ᱫᱚ ᱮᱸ ᱦᱟᱜ ᱵᱟᱝ ᱦᱩᱭᱩᱜᱼᱟ ᱛᱟᱣ ᱦᱚᱸ ᱡᱟᱦᱟᱭ ᱦᱤᱞᱳᱜ ᱡᱟᱦᱮᱨ ᱰᱟᱝᱨᱤ ᱥᱮ ᱛᱚ ᱮᱱ ᱦᱤᱞᱳᱜ ᱢᱟ ᱡᱨ ᱨᱮᱜᱮ ᱡᱚᱢ ᱧᱩᱭᱟ ᱠᱚ ᱟᱨ ᱟᱹᱵᱤᱱ ᱡᱩᱫᱤ ᱵᱤᱱ ᱡᱚᱢ ᱵᱟᱲᱟ ᱠᱟᱜ ᱠᱷᱟᱱ ᱫᱚ ᱵᱟᱲᱟᱭᱟᱵᱤᱱ ᱪᱮᱫ ᱞᱮᱠᱟ ᱠᱚ ᱡᱚᱢᱟ ᱢᱮᱱᱛᱮ ᱴᱩᱠᱩᱡ ᱠᱚᱨᱮ ᱠᱟᱨᱟᱦᱤ ᱠᱚᱨᱮ ᱠᱚ ᱟᱪᱪᱷᱟ ᱦᱮᱸ ᱦᱮᱸ ᱦᱮᱸ ᱵᱩᱪ ᱫᱟᱲᱮᱭᱟᱜ ᱠᱮᱫᱟᱞᱤᱧ ᱛᱚ ᱡᱟᱦᱟᱸ ᱛᱤᱱᱟᱹᱜ ᱜᱮ ᱯᱮᱲᱟ ᱠᱚ ᱯᱮᱲᱟ ᱯᱟᱲᱦᱟ ᱠᱚ ᱱᱮᱣᱛᱟ ᱱᱮᱣᱛᱟ ᱵᱟᱨᱛᱮ ᱠᱚ ᱦᱮᱸᱥᱮ ᱡᱚᱛᱚ ᱤᱱᱟᱹ ᱦᱤᱞᱳᱜ ᱫᱚ ᱡᱟᱦᱮᱨ ᱨᱮᱜᱮ ᱠᱚ ᱡᱚᱢ ᱧᱩᱭᱟ ᱵᱮᱱᱟᱣ ᱟᱠᱚ ᱛᱮᱭᱟᱨ ᱟᱠᱚ ᱡᱟᱦᱟᱱᱟᱜ ᱜᱮ ᱱᱟᱜ ᱦᱮᱸ ᱫᱚ ᱫᱟᱠᱟ ᱩᱛᱩ ᱱᱟᱦᱜ ᱦᱮᱸᱥᱮ ᱚᱱᱟ ᱫᱚ ᱡᱚᱛᱚ ᱡᱟᱦᱮᱨ ᱡᱟᱦᱟᱸ ᱨᱮᱜᱮᱠᱚ ᱡᱚᱢᱟᱠᱚ ᱚᱲᱟᱜ ᱫᱚ ᱵᱟᱠᱚ ᱟᱹᱜᱩᱭᱟ ᱦᱮᱸᱥᱮ ᱤᱱᱟᱹ ᱦᱤᱞᱳᱜ ᱫᱚ ᱟᱨ ᱤᱱᱟᱹ ᱦ ᱫᱚ ᱡᱟᱦᱟᱸ ᱞᱮᱠ ᱜᱮ ᱦᱟᱸᱜ ᱤᱱᱟᱹ ᱫᱚ ᱦᱟᱸᱜ ᱟ ᱵᱚᱸᱜᱟ ᱡᱤᱞ ᱢᱟ ᱵᱟᱲᱟᱭ ᱜᱮᱭᱟᱵᱤᱱ ᱛᱤᱱᱟᱹᱜ ᱛᱱᱟᱹᱜᱼᱟ ᱦᱮᱸ ᱥᱮ ᱟᱨ ᱵᱷᱟᱜᱮ ᱴᱷᱤᱠ ᱡᱚᱢ ᱫᱚ ᱛᱟᱨ ᱫᱚᱥᱟᱨ ᱦᱤᱞᱳᱜ ᱟᱠᱚ ᱱᱤᱡᱮᱛᱮ ᱵᱮᱱᱟᱣ ᱟᱛᱮᱮᱫ ᱡᱟᱦᱱᱟᱜ ᱠᱷᱚᱵᱚ ᱡᱤᱞ ᱦᱟᱱᱟ ᱱᱟᱣᱟ ᱟᱹᱰᱤ ᱰᱷᱮᱨ ᱟᱭᱴᱮᱚᱢ ᱵᱮᱱᱟᱣ ᱠᱟᱛᱮᱮᱫ ᱠᱚ ᱮᱢᱟ ᱠᱚᱣᱟ ᱫᱚ ᱛᱟᱨ ᱫᱚᱥᱟᱨ ᱦᱤᱞᱚᱜ ᱚᱱᱠᱟ ᱡᱟᱦᱟᱭᱸᱦᱟᱭᱟ ᱞᱮᱠᱟ ᱟᱸᱱᱟᱜᱼ ᱮ ᱡᱚᱢ ᱧᱩ ᱦᱚᱪᱚ ᱫᱟᱲᱮᱭᱟᱠᱚᱣᱟ ᱱᱤᱠᱟ ᱦᱮᱸ
ᱦᱮᱸ ᱜᱚᱝᱠᱮ ᱚᱱᱟ ᱠᱩᱴᱟᱹᱢ ᱰᱟᱹᱝᱨᱤ ᱫᱚ ᱡᱟᱦᱮᱨ ᱨᱮᱜᱮ ᱦᱩᱭᱩᱜᱼᱟ ᱢᱮᱱᱠᱷᱟᱱ ᱪᱮᱫ ᱵᱚᱸᱜᱟ ᱦᱩᱭᱩᱜᱼᱟ ᱚᱱᱟ ᱫᱚ ᱢᱟᱜ ᱢᱚᱬᱮ ᱵᱟᱦᱟ ᱥᱟᱶᱛᱮ ᱠᱤ ᱦᱩᱭᱩᱜᱼᱟ ᱥᱮ ᱚᱱᱟ ᱫᱚ ᱟᱞᱟᱫᱟ ᱫᱤᱱ ᱜᱚᱴᱟ ᱠᱟᱛᱮ ᱦᱩᱭᱩᱜᱼᱟ
ᱢᱟᱜ ᱢᱚᱲᱮ ᱫᱚ ᱟᱹᱞᱤᱧ ᱮ ᱵᱟᱦᱟ ᱦᱤᱞᱳᱜ ᱜᱮ ᱦᱩᱭᱩᱜᱼᱟ ᱦᱮᱞᱳ ᱟᱨ ᱡᱟᱦᱟᱸ ᱡᱟᱦᱮᱨ ᱰᱟᱝᱨᱤ ᱡᱟᱦᱮᱨ ᱰᱟᱝᱨᱤ ᱫᱚ ᱚᱱᱟ ᱫᱚ ᱚᱱᱟ ᱦᱚᱸ ᱡᱟᱦᱮᱨ ᱨᱮᱜᱮ ᱠᱚ ᱵᱚᱸᱜᱟᱭᱟᱠᱚ ᱛᱚ ᱚᱱᱟ ᱫᱚ ᱡᱚᱠᱷᱚᱱ ᱵᱟᱦᱟᱜ ᱟᱠᱚ ᱥᱮ ᱩᱱ ᱛᱚᱠᱷᱚᱱ ᱫᱚ ᱡᱟᱦᱮᱨ ᱰᱟᱝᱨᱤ ᱫᱚ ᱦᱟᱱᱮ ᱨᱮᱭᱟᱲ ᱫᱤᱱ ᱠᱚ ᱡᱟᱦᱮᱨ ᱰᱟᱝᱨᱤ ᱟᱨ ᱡᱷᱚᱛᱚ ᱟᱛᱳ ᱨᱮᱫᱚ ᱚᱱᱠᱟ ᱫᱚ ᱵᱟᱝᱟ ᱡᱟᱦᱟᱸᱭ ᱰᱟᱝᱨᱤ ᱠᱚᱭ ᱰᱨᱤ ᱢᱟᱜ ᱢᱬᱮᱚᱱ ᱢᱟᱜ ᱢᱚᱬᱮ ᱫᱚ ᱟ ᱟᱹᱞᱤᱧ ᱡᱟᱦᱟᱸ ᱛᱱᱟᱹᱜ ᱞᱤᱧ ᱵᱟᱲᱟᱭᱟ ᱩᱱ ᱫᱚᱠᱚ ᱵᱟᱦᱟ ᱥᱚᱢᱚᱭ ᱠᱚ ᱢᱟᱜ ᱢᱚᱬᱮᱟ ᱟᱨ ᱡᱟᱦᱮᱨ ᱰᱟᱝᱟᱝᱨᱤ ᱛ ᱦᱟᱱᱮ ᱨᱮᱭᱟᱲ ᱨᱮᱭᱟᱲ ᱛᱮ
ᱚ ᱛᱟᱦᱮ ᱜᱚᱝᱠᱮ ᱢᱟᱜᱽ ᱢᱚᱬᱮ ᱵᱟᱦᱟ ᱢᱟ ᱟᱞᱟᱫᱟ ᱟᱞᱟᱫᱟ ᱜᱮ ᱛᱟᱵᱚᱱᱟ ᱛᱚᱞᱮ ᱢᱟᱜᱽ ᱢᱚᱬᱮ ᱠᱚᱨᱮ ᱪᱤᱞᱤ ᱫᱟᱲᱮ ᱠᱚᱯᱮ ᱮᱢ ᱠ ᱠᱚᱳᱭᱟ ᱟᱨ ᱵᱟᱦᱟ ᱠᱚᱨᱮ ᱪᱤᱞᱤ ᱫᱟᱲᱮ ᱠᱚᱯᱮ ᱮᱢ ᱠᱚᱣᱟ ᱚᱱᱟᱛᱮ ᱡᱩᱫᱤ ᱵᱤᱡᱷᱚᱹᱣᱮᱭᱟᱯᱮᱚᱱᱠᱟ ᱚᱠᱟ ᱞᱮᱠᱟ ᱦᱩᱭᱩᱜᱼᱟᱞᱮ ᱚᱱᱟᱛᱮᱮ ᱚᱠᱟᱞᱮᱠᱟ
ᱵᱟᱦᱟ ᱠᱚᱨᱮ ᱢᱟ ᱫᱬ ᱞᱮᱠᱟᱛᱮ ᱞᱟᱹᱭ ᱞᱮᱠᱷᱟᱱ ᱫᱚ ᱟᱹᱞᱤᱧ ᱦᱚᱸ ᱩᱱᱟᱹᱜ ᱫᱚ ᱵᱟᱹᱞᱤᱧ ᱵᱟᱲᱟᱭᱟ ᱡᱟ ᱛᱚ ᱚᱱᱮ ᱢᱤᱫᱴᱟᱝ ᱵᱚᱫᱟ ᱠᱚ ᱮᱢᱮᱭᱟ ᱠᱚ ᱦᱮᱸᱥᱮ ᱟᱨ ᱠᱤᱪᱷᱩ ᱠᱚ ᱥᱤᱢ ᱵᱩᱥᱟᱹᱜ ᱠᱚ ᱠᱚᱠᱚᱭᱮ ᱮᱢ ᱠᱚᱣᱟ ᱦᱮᱸᱥᱮ ᱟᱨ ᱤᱱᱟᱹᱜᱮ ᱟᱨ ᱢᱟᱜ ᱢᱚᱬᱮ ᱨᱮᱫᱚ ᱚᱱᱮ ᱰᱟᱝᱨᱤ ᱠᱚᱠᱩᱴᱟᱹᱢ ᱠᱚᱣᱟ ᱤᱱᱟᱝᱠᱟ
ᱟᱞ ᱱᱚᱛᱮ ᱫᱚ ᱵᱟᱝ ᱞᱟᱦᱟ ᱨᱮᱫᱚᱮ ᱢᱟᱨᱟᱝ ᱵᱩᱨᱩ ᱞᱟᱹᱜᱤᱫ ᱛᱮᱫᱚ ᱯᱩᱲ ᱥᱤᱢ ᱠᱚ ᱮᱢᱤᱭᱟ ᱟᱨ ᱡᱟᱦᱮᱨ ᱮᱨᱟ ᱞᱟᱹᱜᱤᱫ ᱛᱮᱫᱚ ᱦᱮᱲᱟᱜ ᱠᱟᱞᱚᱴ ᱟᱨᱚ ᱥᱤᱢ ᱠᱚ ᱮᱢ ᱠᱚᱣᱟ ᱦᱳ ᱢᱤᱫ ᱵᱟᱨ ᱦᱚᱲ ᱢᱟᱱᱮ ᱢᱤᱫ ᱵᱟᱨ ᱫᱚᱲ ᱫᱚ ᱵᱟ ᱚᱲᱟᱜ ᱠᱷᱚᱱ ᱡᱷᱚᱛᱚ ᱦᱚᱲ ᱢᱤᱫᱴᱟᱝ ᱠᱟᱛᱮ ᱜᱮ ᱤᱫᱤ ᱠᱚᱣᱟ ᱟᱨ ᱩᱱᱠᱩ ᱡᱟᱦᱟᱸ ᱢᱟᱨᱟᱝ ᱵᱩᱨᱩ ᱡᱟᱦᱮᱨ ᱢᱚᱬᱮ ᱠᱚ ᱛᱩᱨᱩᱭ ᱠᱚ ᱞᱟᱹᱜᱤᱫ ᱛᱮᱫᱚ ᱢᱟᱱᱮ ᱫᱮᱥ ᱠᱷᱚᱱ ᱠᱚ ᱦᱟᱛᱟᱣ ᱠᱚᱣᱟ ᱟᱨ ᱢᱟᱜ ᱢᱚᱬᱮ ᱨᱮᱦᱚᱸ ᱚᱱᱠᱟᱜ ᱜᱮ ᱢᱟᱨᱟᱝ ᱵᱩᱨᱩ ᱞᱟᱹᱜᱤᱫ ᱛᱮᱫᱚ ᱯᱳᱲ ᱜᱚᱫᱟᱭ ᱞᱟᱜᱟᱜᱼᱟ ᱟᱫᱚ ᱢᱟᱨᱟᱝ ᱦᱚ
ᱦᱮᱸ ᱟᱹᱰᱤ ᱱᱟᱯᱟᱭ ᱜᱮᱭᱟ ᱛᱚ ᱤᱭᱟᱹ ᱠᱚᱢᱟ ᱥᱚᱢᱚᱭ ᱠᱚ ᱦᱩᱭ ᱪᱟᱣᱟ ᱠᱟᱱᱟ ᱫᱚᱥᱨᱟ ᱨᱟᱝ ᱨᱚᱯᱚᱲᱚᱜᱼᱟ ᱻ
ᱟᱪᱪᱷᱟ ᱜᱚᱝᱠᱮ ᱦᱮᱸ ᱜᱚᱝᱠᱮ ᱟᱸᱡᱚᱢ ᱫᱟᱹᱧ ᱦᱩᱸ ᱦᱩᱸ
ᱢᱟ ᱛᱟᱦᱚᱞᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ
ᱦᱮᱸ